ᱦᱮᱞᱳ, ᱨᱚᱲ ᱦᱮᱞᱳ,
ᱦᱮᱞᱳ,
ᱮ ᱜᱚᱝᱠᱮ ᱟᱞᱤᱧ
ᱦᱮᱞᱳ
ᱜᱚᱰᱟ ᱥᱮᱜᱞᱤᱧ ᱦᱮᱡ ᱠᱟᱱᱟ ᱦᱟᱸᱜ ᱱᱤᱛᱚᱜ ᱢᱟ ᱦᱟᱸᱜ ᱫᱩᱲᱩᱵ ᱵᱟᱲᱟ ᱦᱩᱭ ᱠᱟᱱᱟ ᱦᱟᱸᱜ᱾ ᱟᱵᱮᱱ ᱜᱮ ᱦᱟᱸᱜ ᱪᱤᱜ ᱵᱤᱱ ᱪᱤᱠᱟᱹᱭᱮᱜ ᱠᱟᱱᱟ?
ᱠᱟᱱᱟ ᱚᱸᱰᱮ?
ᱜᱚᱝᱠᱮ ᱟᱵᱮᱱᱟᱜ ᱟᱣᱟᱡ ᱵᱟᱝ ᱦᱤᱡᱩᱜ ᱠᱟᱱᱟ ᱠᱟᱹᱴᱤᱡ ᱱᱮᱴᱚᱣᱟᱠ ᱯᱟᱥᱮᱜ ᱰᱤᱥᱴᱟᱵᱮᱜ ᱠᱟᱱᱟ᱾
ᱦᱮᱞᱳ,
ᱦᱮᱸ ᱜᱚᱝᱠᱮ ᱞᱟᱹᱭᱵᱮᱱ᱾
ᱟᱸᱡᱚᱢᱚᱜ ᱠᱟᱱᱟ ᱱᱤᱛᱚᱜ?
ᱦᱮᱸ ᱜᱚᱝᱠᱮ ᱟᱸᱡᱚᱢᱚᱜ ᱠᱟᱱᱟ ᱟᱸᱡᱚᱢᱚᱜ ᱠᱟᱱᱟ ᱵᱮᱥ ᱛᱮᱜᱮ ᱛᱚ ᱜᱚᱝᱠᱮ ᱪᱤᱜ ᱵᱤᱱ ᱪᱤᱠᱟᱹᱭᱮᱜ ᱠᱟᱱᱟ ᱟᱵᱮᱱ ᱫᱚ?
ᱪᱤᱟᱹ ᱦᱚᱸ ᱵᱟᱝᱟ ᱱᱚᱛᱮ ᱰᱟᱹᱦᱤ ᱥᱮᱜ ᱰᱟᱝ ᱦᱮᱡ ᱟᱠᱟᱱᱟ᱾
ᱟᱸᱪᱷᱟ᱾ ᱵᱮᱥ ᱜᱤ ᱟᱨ ᱜᱚᱝᱠᱮ ᱫᱟᱜ ᱡᱟᱹᱯᱩᱫ ᱠᱩᱫᱚ ᱪᱤᱫ ᱞᱮᱠᱟ ᱥᱮᱫ ᱫᱚ ᱫᱟᱜ ᱡᱟᱹᱯᱩᱫ ᱛᱷᱦᱮᱱᱟ ᱥᱮ ᱵᱟᱝ?
ᱦᱩᱸ ᱡᱟᱹᱯᱩᱫ ᱛᱮᱫ ᱜᱮᱭᱟᱭ᱾ ᱚᱱᱠᱟ ᱱᱟᱥᱮ ᱱᱟᱥᱮ ᱟᱯᱮ ᱚᱱᱛᱮ ᱫᱚ?
ᱟᱞᱮ ᱥᱮᱫᱦᱚᱢ ᱢᱮᱱ ᱞᱮᱠᱷᱟᱱ ᱟᱹᱰᱤ ᱡᱟᱹᱥᱛᱤ ᱜᱮᱟ ᱫᱟᱜᱮᱡ ᱠᱟᱱᱟ᱾ ᱱᱚᱣᱟ ᱵᱟᱨ ᱯᱮ ᱫᱤᱱ ᱫᱚ, ᱯᱩᱨᱟᱹᱭᱮ ᱡᱟᱹᱯᱩᱜ ᱠᱟᱜ ᱛᱷᱮᱦᱱᱟ ᱱᱤᱛᱚᱜ ᱫᱚ ᱦᱚ ᱧᱮᱞ ᱞᱤᱠᱷᱟᱡ ᱛᱮᱦᱤᱧ ᱫᱚ ᱦᱟᱸᱜ, ᱠᱟᱹᱴᱤᱡ ᱥᱤᱛᱩᱝ ᱧᱚᱜ ᱠᱟᱜ ᱛᱮ ᱛᱤᱦᱧ ᱫᱚ ᱢᱚᱸᱡᱽ ᱧᱚᱜ ᱜᱮ᱾
ᱟᱨ ᱜᱚᱝᱠᱮ ᱟᱯᱮ ᱥᱮᱫ ᱫᱚ ᱪᱟᱥ ᱠᱟᱹᱢᱤ ᱠᱚᱫᱚ ᱪᱮᱫ ᱞᱮᱠᱟ ᱦᱩᱭᱩᱜ ᱠᱟᱱᱟ ᱥᱮ ᱵᱟᱝ?
ᱦᱳᱭ ᱪᱟᱥ ᱚᱱᱟ ᱠᱷᱟᱱᱟ ᱛᱚ ᱟᱠᱚ ᱠᱚ ᱜᱤᱲᱤ ᱵᱟᱲᱟᱣ ᱠᱟᱜᱼᱟ,
ᱟᱪᱪᱷᱟ ᱵᱮᱥ ᱜᱮ᱾
ᱟᱨ ᱦᱩᱸ᱾
ᱟᱨ ᱜᱚᱝᱠᱮ ᱪᱤᱫ ᱪᱮᱫ ᱞᱮᱠᱟᱯᱮ ᱪᱟᱥ ᱵᱟᱲᱟᱭ ᱜᱮᱭᱟ ᱟᱯᱮ ᱫᱚ ᱪᱮᱫ ᱠᱚᱯᱮ ᱪᱟᱥ ᱵᱟᱲᱟᱭ ᱜᱮᱭᱟ ᱟᱨ?
ᱟᱞᱮᱫᱚ ᱠᱷᱟᱹᱞᱤ ᱦᱩᱲᱩᱮ ᱟᱨ ᱚᱱᱠᱟ ᱤᱭᱟᱹ ᱪᱟᱥ ᱠᱚᱫᱚ ᱵᱟᱝᱟ ᱦᱩᱲᱩ ᱜᱮᱞᱟᱮ ᱪᱟᱥᱟ᱾
ᱟᱨ ᱱᱚᱝᱠᱟ ᱥᱚᱵᱽᱡᱤ ᱠᱚ
ᱟᱨ ᱚᱱᱠᱟ ᱯᱚᱨᱤᱵᱟ ᱤᱭᱟᱹ ᱠᱚᱫᱚ ᱵᱟᱝ ᱵᱟᱝᱟ ᱚᱱᱟ ᱠᱚᱫᱚ ᱵᱟᱝ ᱠᱟᱹᱴᱤᱡ
ᱟᱫᱚ ᱞᱮ ᱪᱟᱥ ᱵᱟᱲᱟᱭᱟ ᱚᱱᱟ ᱠᱚᱫᱚ ᱵᱟᱠᱚ
ᱟᱞᱮᱥᱮᱜ ᱜᱚᱝᱠᱮᱢ ᱧᱮᱞ ᱞᱮᱠᱷᱟᱡ ᱥᱚᱵᱡᱤ ᱠᱚᱞᱮ ᱪᱟᱥ ᱵᱟᱲᱟᱭ ᱜᱮᱭᱟ ᱟᱫᱚ
ᱱᱚᱝᱠᱟ ᱤᱭᱟᱹ ᱨᱮᱜᱮ ᱥᱤᱡᱮᱱ ᱨᱮᱜᱮ ᱢᱮᱱ ᱞᱮᱠᱷᱟᱡ ᱟᱞᱩ ᱯᱮᱸᱭᱟᱡ ᱱᱚᱣᱟ ᱠᱚᱜᱮ ᱞᱮ ᱪᱟᱥ ᱵᱟᱲᱟᱭ ᱜᱮᱭᱟ ᱵᱤᱞᱟᱹᱛᱤᱠᱩ ᱵᱮᱸᱜᱟᱲ ᱠᱚ ᱡᱷᱚᱛᱚ ᱨᱚᱠᱚᱢ ᱥᱚᱵᱡᱤ ᱞᱮᱠᱟ ᱜᱮᱞᱮ ᱪᱟᱥ ᱵᱟᱲᱟᱭ ᱜᱮᱭᱟ᱾
ᱵᱟᱝᱟ ᱟᱞᱮ ᱫᱚ ᱱᱚᱰᱮ ᱫᱟᱜ ᱤᱭᱟᱹ ᱡᱚᱦᱚᱜ ᱜᱮ ᱠᱷᱟᱹᱞᱤ ᱦᱩᱲᱩ ᱜᱮᱞᱮ ᱪᱟᱥᱟ ᱟᱨ ᱵᱟᱠᱷᱟᱡ ᱫᱚ ᱵᱟᱝᱟ᱾
ᱟᱪᱪᱷᱟ ᱵᱮᱥ ᱜᱮ ᱚᱱᱟ ᱦᱚᱸ ᱟᱯᱮ ᱥᱮᱫ ᱫᱚ ᱜᱚᱝᱠᱮ ᱢᱟᱱᱮ ᱫᱟᱜ ᱨᱮᱱᱟᱜ ᱫᱚ ᱛᱷᱚᱲᱟ ᱤᱭᱟᱹ ᱧᱚᱜ ᱜᱮᱭᱟ ᱢᱟᱱᱮ
ᱚ ᱢᱟᱱᱮ ᱤᱱᱟᱹᱜ ᱤᱭᱟᱹ ᱫᱷᱟᱨᱟ ᱵᱟᱭ ᱫᱟᱜᱟ᱾
ᱛᱚ ᱜᱚᱝᱠᱮ ᱟᱯᱮ ᱥᱮᱫ ᱫᱚ ᱵᱟᱹᱱᱩᱜᱼᱟ ᱠᱮᱱᱮᱞ ᱥᱮ ᱱᱚᱝᱠᱟ ᱰᱚᱵᱷᱟᱜ ᱠᱚᱫᱚ ᱥᱮ ᱯᱟᱢᱯ ᱜᱚᱰᱟ ᱯᱟᱢᱯ ᱠᱚᱫᱚ ᱥᱩᱵᱤᱫᱷᱟ ᱠᱚᱫᱚ ᱵᱟᱹᱪᱩᱜ ᱠᱟᱫᱟ ᱟᱯᱮ ᱥᱮᱫ ᱫᱚ?
ᱵᱟᱝ ᱯᱟ ᱫᱚ ᱤᱱᱟᱹᱜ ᱵᱟᱹᱱᱩᱜ ᱟᱹᱱᱤᱡ ᱢᱚᱴᱚᱨ ᱯᱟᱢ ᱛᱚ ᱚᱝᱠᱟ?
ᱦᱮᱸ ᱢᱚᱴᱚᱨ ᱯᱟᱢᱯ ᱡᱟᱦᱟᱸ ᱠᱚ ᱫᱟᱜ ᱠᱚ ᱨᱟᱠᱟᱵᱟ᱾
ᱦᱳᱭ ᱤᱱᱟᱹᱜ ᱫᱚ ᱵᱟᱹᱱᱩᱜ ᱟᱹᱱᱤᱡ ᱵᱟᱨᱭᱟ ᱯᱮᱭᱟ ᱚᱝᱠᱟ᱾
ᱵᱟᱠᱷᱟ ᱫᱚ ᱧᱮᱞᱟᱢ ᱡᱟᱭᱜᱟ ᱡᱟᱭᱜᱟ ᱮᱠᱷᱚᱱ ᱫᱚ ᱵᱟᱠᱷᱟᱡ ᱡᱟᱭᱜᱟ ᱡᱟᱭᱜᱟ ᱠᱚ ᱱᱤᱛᱚᱜ ᱤᱭᱟᱹ ᱠᱚᱠᱚ ᱤᱭᱟᱹ ᱠᱟᱜ ᱠᱚᱣᱟ ᱚᱱᱟ ᱠᱮᱱᱮᱞ ᱠᱚᱠᱩ
ᱵᱟᱝᱟ ᱵᱟᱝᱟ ᱵᱟᱹᱫ ᱠᱚᱨᱮ ᱫᱚ ᱚᱝᱠᱟ ᱫᱚ ᱵᱟᱝᱟ ᱡᱟᱦᱟᱸ ᱫᱟᱜᱟᱭ ᱩᱱ ᱡᱚᱦᱚᱜ ᱜᱮ ᱟᱞᱮ ᱪᱟᱥᱟ ᱵᱟᱠᱷᱟᱫ ᱵᱟᱝᱟ᱾
ᱟᱯᱮ ᱫᱚ ᱢᱟᱱᱮ ᱡᱟ ᱥᱮᱨᱢᱟ ᱫᱟᱜ ᱛᱮᱜᱮ ᱯᱮ ᱪᱟᱥ ᱵᱟᱲᱟᱭ ᱜᱮᱭᱟ?
ᱦᱟᱸ ᱦᱟᱸ ᱦᱟᱸ᱾
ᱟᱵᱤ ᱵᱮᱥ ᱜᱮ ᱛᱟᱦᱚᱞᱮ᱾
ᱚᱝᱠᱟ ᱪᱟᱥ ᱦᱚᱲᱜᱮ ᱟᱞᱮ ᱥᱮᱫ ᱨᱮ ᱵᱟᱹᱱᱩᱜ ᱠᱟᱜ
ᱚ ᱟᱪᱪᱷᱟ᱾
ᱚᱱᱟ ᱠᱷᱟᱹᱛᱤᱨ ᱚᱱᱟᱠᱚ ᱵᱟᱠᱚ ᱤᱭᱟᱹᱭᱮᱜᱼᱟ᱾
ᱟᱯᱮᱥᱮᱫ ᱫᱚ ᱱᱚᱝᱠᱟ ᱠᱷᱮᱞᱟ ᱠᱚᱫᱚ ᱦᱩᱭ ᱵᱟᱲᱟᱜ ᱜᱮᱭᱟ ᱥᱮ ᱵᱟᱝ ᱱᱚᱝᱠᱟ ᱯᱷᱩᱴᱵᱚᱞ ᱠᱷᱮᱞᱟ ᱠᱚᱫᱚ?
ᱦᱚᱸ ᱦᱩᱭᱩᱜ ᱜᱮᱭᱟ᱾
ᱟᱪᱪᱷᱟ ᱪᱮᱫ ᱞᱮᱠᱟ ᱦᱩᱭᱩᱜ ᱠᱟᱱᱟ ᱪᱮᱫ ᱞᱮᱠᱟ ᱥᱤᱨᱯᱟᱹ ᱠᱚᱯᱮ ᱫᱚᱦᱚ ᱵᱟᱲᱟᱭ ᱜᱮᱭᱟ ᱠᱟᱹᱴᱤᱡ ᱮᱢ ᱞᱟᱹᱭ ᱞᱮᱠᱷᱟᱡ
ᱥᱤᱨ ᱟᱫᱚ ᱚᱝᱠᱟ ᱯᱩᱭᱥᱟᱹ ᱵᱟᱞᱟᱱᱟᱜ ᱵᱚᱭᱞᱟᱨ ᱠᱚ ᱟᱨ ᱩᱝᱠᱩ ᱵᱷᱮᱲᱟ ᱠᱚ ᱚᱝᱠᱟ?
ᱟᱞᱮ ᱥᱮᱫ ᱮᱢ ᱱᱮᱞ ᱞᱮᱠᱷᱟᱡ ᱜᱚᱝᱠᱮ ᱢᱟᱱᱮᱼᱼ ᱢᱮᱨᱚᱢ ᱠᱷᱟᱥᱤ ᱼᱼ ᱛᱤᱱᱟᱹᱜ ᱜᱟᱱ ᱯᱩᱭᱥᱟ ᱠᱚ ᱛᱟᱦᱮ ᱜᱮᱭᱟ ᱞᱟᱠᱷ ᱫᱩ ᱞᱟᱠᱷ ᱦᱩᱭ ᱠᱟᱱᱟ᱾ ᱞᱟᱹᱴᱩ ᱞᱟᱹᱴᱩ ᱫᱚᱞ ᱥᱟᱜᱤᱱ ᱥᱟᱜᱤᱱ ᱠᱚᱨᱮᱱ ᱠᱩᱼᱼ ᱵᱤᱫᱮᱥ ᱵᱤᱫᱮᱥ ᱠᱚᱨᱮᱱ ᱠᱚ ᱠᱚ ᱦᱤᱡᱩᱜ ᱜᱮᱭᱟ ᱟᱵᱩ ᱱᱟᱭᱡᱮᱨᱤᱭᱟ ᱠᱚᱼᱼ ᱠᱷᱮᱞ ᱞᱟᱹᱜᱤᱫ᱾ ᱟᱨ ᱜᱚᱝᱠᱮ ᱱᱚᱝᱠᱟ ᱪᱮᱫ ᱠᱚᱯᱮ ᱠᱷᱮᱞᱟᱣ ᱵᱟᱲᱟᱭ ᱜᱮᱭᱟ?
ᱦᱚᱸᱜ ᱱᱚᱣᱟ ᱠᱚ ᱯᱷᱩᱴᱵᱚᱞ ᱠᱚ ᱠᱨᱤᱠᱮᱴ ᱠᱚ ᱟᱨ ᱚᱱᱟᱼᱼ ' ᱪᱩ ᱢᱮᱱ ᱚᱱᱟ ᱪᱟᱹᱯᱚᱞ ᱤᱭᱟᱹᱛ ᱵᱟᱝ-ᱟ᱾ ᱚᱱᱟ ᱠᱚᱼᱼ
ᱟᱪᱪᱷᱟ ᱵᱮᱥ ᱜᱮ ᱚᱱᱟ ᱦᱚᱸ᱾
ᱮᱸ ᱟᱯᱮ ᱚᱱᱰᱮ ᱫᱚ?
ᱛᱮ ᱱᱚᱝᱠᱟ ᱫᱟᱭ ᱫᱟᱭ ᱠᱟᱱᱟ ᱵᱮᱱ ᱥᱮ ᱵᱟᱝ ᱟᱵᱮᱱ ᱫᱚ? ᱯᱟᱛᱟ ᱴᱟᱱᱰᱤ ᱠᱚ ᱥᱮ ᱢᱮᱞᱟ ᱴᱟᱱᱰᱤᱼᱼ ᱢᱮᱱᱫᱟᱞᱤᱧ ᱡᱮ ᱟᱵᱮᱱ ᱫᱚ ᱯᱟᱛᱟ ᱴᱟᱸᱰᱤ ᱠᱚᱫᱚ ᱵᱮᱱ ᱫᱟᱲᱟ ᱵᱟᱲᱟᱭᱱᱟ ᱥᱮ ᱵᱟᱝ?
ᱦᱳᱭ ᱚᱱᱠᱟ ᱦᱩᱭ ᱞᱮᱠᱷᱟᱱ ᱵᱟᱯᱞᱟ ᱤᱭᱟᱹ ᱠᱚ ᱚᱱᱟ ᱠᱚᱨᱮ ᱜᱤᱧ ᱪᱟᱞᱟᱜᱼᱟ᱾ ᱟᱨ ᱵᱟᱠᱷᱟᱜ ᱫᱚ ᱵᱟᱝᱟ᱾ ᱛᱚ ᱠᱷᱮᱞ ᱢᱚᱛᱞᱚᱵ ᱠᱤ ᱠᱷᱮᱞ ᱜᱮᱭᱟᱵᱤᱱ ᱥᱮ ᱵᱟᱝᱟ? ᱯᱷᱩᱴᱵᱚᱞ ᱠᱚ ᱠᱨᱤᱠᱮᱴ ᱠᱚᱼᱼ ᱦᱮᱞᱳᱼᱼ ᱦᱮᱞᱳ᱾ ᱦᱮᱞᱳ᱾